ᱯᱚᱱᱟ
ᱚ ᱛᱟᱦᱚᱞᱮ ᱱᱟᱯᱟᱭ ᱵᱟᱲᱟ ᱜᱮᱛᱚ?
ᱱᱟᱯᱟᱭ ᱵᱟᱲᱟ ᱜᱮ᱾
ᱚ ᱟᱹᱞᱤᱧ ᱦᱚᱸ ᱱᱤᱛᱚᱜ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ᱾
ᱪᱮᱫ ᱪᱤᱠᱟᱹᱭ ᱦᱩᱭᱩᱜ ᱠᱟᱱ ᱛᱟᱹᱵᱮᱱᱟ?
ᱪᱮᱫ ᱦᱚᱸ ᱵᱟᱝ ᱱᱚᱜᱼᱚᱭ ᱱᱚᱛᱮ ᱦᱮᱡ ᱦᱚᱭ ᱠᱟᱱᱟ ᱴᱟᱣᱟᱨ ᱥᱮᱫ᱾ ᱟᱨ ᱪᱮᱫ ᱟᱸᱡᱚᱢᱚᱜ ᱠᱟᱱᱟ ᱚᱱᱛᱮ ᱫᱚ ᱨᱚᱲᱫᱚ?
ᱟᱸ ᱦᱳᱭ ᱫᱟᱭ ᱦᱳᱭ᱾
ᱚᱸ ᱚᱸ ᱡᱟᱞᱟ ᱫᱟᱜ ᱠᱚ ᱡᱚᱲᱚ ᱵᱟᱲᱟᱭ ᱫᱟᱭ ᱥᱮ ᱵᱟᱝ ᱫᱟᱜ?
ᱫᱟᱜ ᱫᱚ ᱮᱱᱟᱱ ᱮ ᱡᱚᱨᱚ ᱠᱮᱫᱟ ᱚᱱᱠᱟ ᱪᱮᱠᱴᱟᱥ
ᱚ ᱱᱚᱱᱛᱮ ᱦᱚᱸ ᱡᱟᱣᱨᱚᱭᱮᱫ ᱜᱮᱭᱟᱭ ᱦᱤᱛᱚᱜ ᱦᱚᱸ ᱱᱚᱮᱛ ᱫᱚ᱾ ᱱᱚᱛᱮ ᱫᱚ ᱠᱚᱢ ᱠᱚᱢᱮ ᱡᱚᱨᱚᱭ ᱫᱟ ᱱᱚᱛᱮ ᱫᱚ᱾
ᱱᱚᱛᱮ ᱫᱚ ᱚᱱᱛᱮ ᱦᱚᱭ ᱵᱟᱲᱟᱭ ᱫᱟ ᱠᱷᱟᱞᱤ᱾
ᱚᱸ ᱚᱸᱡᱟᱞᱟ ᱟᱨ ᱛᱟᱦᱞᱮ ᱱᱤᱛᱳᱜ ᱫᱚᱞᱟᱝ ᱜᱟᱞᱢᱟᱨᱟᱣ ᱞᱮᱜᱮ ᱥᱳᱥᱟᱞ ᱢᱤᱰᱤᱭᱟ ᱤᱫᱤ ᱠᱟᱛᱮᱜ ᱥᱳᱥᱟᱞ ᱢᱤᱰᱤᱭᱟ ᱛᱤᱱᱟᱹᱜ ᱱᱟᱯᱟᱭᱟ᱾
ᱛᱤᱱᱟᱹᱜ ᱵᱟᱹᱲᱤᱡᱼᱟ ᱥᱮ ᱵᱷᱟᱜᱮ ᱤᱫᱤ ᱠᱟᱛᱮ ᱦᱮ ᱵᱟᱝ᱾
ᱦᱳᱭ
ᱚᱸ ᱱᱚᱣᱟᱨᱮᱱᱟᱜ ᱛᱟᱦᱞᱮ ᱥᱳᱥᱟᱞ ᱢᱤᱰᱤᱭᱟ ᱫᱚ ᱛᱤᱱᱟᱹᱜ ᱵᱷᱟᱜᱮᱤᱭᱟ ᱥᱮ ᱛᱤᱱᱟᱹᱜ ᱵᱟᱹᱲᱤᱡᱼᱟ ᱢᱟ ᱞᱟᱹᱭ ᱥᱮᱫ?
ᱵᱚᱞᱛᱮ ᱜᱮᱞᱮ ᱵᱷᱟᱞᱮ ᱦᱚᱸ ᱵᱷᱟᱞᱮᱭᱟ ᱟᱨ ᱯᱚᱠᱠᱷᱮ ᱦᱚᱸ ᱵᱟᱹᱲᱤᱡ ᱦᱚᱸ ᱵᱟᱹᱲᱤᱡ ᱦᱚᱸ ᱟᱢ
ᱦᱮᱸ ᱚᱱᱟ ᱫᱚ ᱛᱟᱦᱮᱱ ᱚᱱᱟ ᱫᱚ ᱛᱟᱦᱮᱱ ᱜᱮᱭᱟ ᱡᱷᱚᱛᱚ ᱡᱤᱱᱤᱥ ᱵᱟᱝ᱾
ᱦᱳᱭ ᱦᱳᱭ ᱦᱳᱭ ᱟᱨ ᱵᱷᱟᱹᱜᱤ ᱯᱚᱠᱠᱷᱮ ᱫᱚ ᱱᱤᱛᱚᱜ ᱫᱚ ᱡᱟᱦᱟᱸ ᱪᱟᱞᱟᱜ ᱠᱟᱱᱟ ᱯᱮᱛᱚ ᱢᱤᱰᱤᱭᱟ ᱢᱟᱫᱽᱫᱷᱚᱢ ᱛᱮᱜᱮ ᱱᱤᱛᱚᱜ ᱢᱟ ᱡᱚᱛᱚᱱᱟᱜ ᱵᱟᱝ, ᱟᱫᱚ ᱢᱤᱰᱤᱭᱟᱢ ᱛᱟᱞᱟ ᱛᱮᱜᱮ ᱟᱵᱚᱣᱟᱜ ᱫᱤᱥᱚᱢ ᱨᱮᱱᱟᱜ ᱡᱟᱦᱟᱸ ᱵᱟᱲᱤᱡ ᱠᱚ ᱵᱟᱹᱲᱤᱡ ᱜᱷᱚᱴᱚᱱᱟᱢ ᱮᱢᱟᱱ ᱢᱚᱡᱽ ᱜᱷᱚᱴᱚᱱᱟ ᱚᱱᱟ, ᱢᱤᱰᱤᱭᱟ ᱛᱟᱞᱟ ᱛᱮᱜᱮ ᱜᱚᱴᱟ ᱫᱤᱥᱚᱢ ᱯᱟᱥᱱᱟᱜ ᱠᱟᱱᱟ᱾
ᱮᱠᱫᱚᱢ ᱮᱠᱫᱚᱢ ᱮᱠᱫᱚᱢ ᱮᱠᱫᱚᱢ, ᱮᱠᱫᱚᱢ ᱥᱳᱥᱟᱞ ᱢᱤᱰᱤᱭᱟ ᱫᱚ ᱟᱹᱰᱤ ᱵᱷᱟᱜᱮᱭᱟ ᱢᱤᱰᱤᱭᱟ ᱫᱚ᱾ ᱪᱮᱫᱟᱜ ᱥᱮ ᱟᱵᱚ ᱥᱳᱥᱟᱞ ᱢᱤᱰᱤᱭᱟ ᱛᱮ ᱦᱟᱸᱰᱮ ᱱᱟᱰᱮᱱᱟᱜ ᱠᱷᱚᱵᱚᱨ, ᱟᱭᱢᱟ ᱞᱮᱠᱟᱱ ᱠᱷᱚᱵᱚᱨ ᱠᱚᱵᱚᱱ ᱟᱹᱰᱤ ᱠᱚᱢ ᱥᱩᱢᱚᱭ ᱨᱮᱵᱚᱱ ᱧᱟᱢ ᱫᱟᱲᱮᱭᱟᱜ ᱠᱟᱱᱟ ᱦᱮᱸ ᱵᱟᱝ᱾
ᱦᱳᱭ᱾ ᱡᱟᱦᱟᱸ ᱫᱚ ᱢᱤᱰᱤ ᱢᱤᱰᱤᱭᱟ ᱛᱟᱞᱟ ᱛᱮᱜᱮ ᱟᱵᱚ ᱦᱟᱸᱰᱮ ᱱᱟᱰᱮ ᱠᱷᱚᱱᱟᱜ, ᱡᱟᱦᱟᱸ ᱨᱮ ᱜᱟᱯᱟ ᱢᱮᱭᱟᱝ ᱡᱟᱦᱟᱸ ᱨᱮ ᱚᱱᱟ, ᱠᱟᱜᱚᱡᱽ ᱯᱚᱛᱨᱚ ᱨᱮᱱᱟᱜ ᱤᱭᱟᱹ ᱠᱮᱢᱯ ᱠᱚ ᱵᱟᱹᱭᱥᱟᱹᱣ ᱮᱫᱟ ᱚᱱᱟ ᱦᱚᱸ ᱱᱤᱭᱩᱥ ᱛᱟᱞ ᱛᱟᱞᱟ ᱛᱮᱜᱮ ᱵᱚᱱ ᱵᱟᱰᱟᱭ ᱧᱟᱢᱫᱟ ᱥᱮ᱾
ᱮᱠᱫᱚᱢ ᱮᱠᱫᱚᱢ ᱮᱠᱫᱚᱢ ᱦᱮᱸ ᱮᱠᱫᱚᱢ ᱮᱠᱫᱚᱢ᱾ ᱢᱤᱰᱤᱭᱟ ᱥᱟᱶᱛᱮ ᱱᱚᱣᱟ ᱤᱱᱴᱟᱨᱱᱮᱴ ᱡᱟᱦᱟᱸ ᱢᱮᱱᱟᱜᱼᱟ ᱱᱚᱣᱟ ᱠᱚᱦᱚᱸ ᱟᱹᱰᱤ ᱦᱚᱲᱢᱟ ᱟᱹᱰᱤ ᱱᱟᱯᱟᱭ ᱱᱚᱣᱟ ᱨᱮᱱᱟᱜ ᱮᱱᱮᱢ ᱫᱚ ᱢᱮᱱᱟᱜᱼᱟ ᱪᱮᱫᱟᱜ ᱥᱮ ᱟᱵᱚ ᱦᱚᱸᱜ-ᱚᱭ ᱡᱮᱢᱚᱱ, ᱠᱚᱞ ᱠᱚ ᱦᱚᱸᱜ-ᱚᱭ ᱛᱚ ᱟᱹᱰᱤ ᱠᱚᱢ ᱥᱩᱚᱢᱚᱭ ᱨᱮ ᱥᱟᱺᱜᱤᱧ ᱟᱹᱰᱤ ᱥᱟᱺᱜᱤᱧ ᱨᱮᱱ ᱦᱚᱲ ᱥᱟᱞᱟᱜ ᱵᱚᱱ ᱨᱚᱯᱚᱲ ᱫᱟᱲᱮᱭᱟᱜ ᱠᱟᱱᱟ ᱥᱮ ᱫᱟᱲᱮᱭᱟᱜ ᱠᱟᱱᱟ ᱵᱚᱱ ᱡᱮ ᱪᱮᱫ ᱞᱮᱠᱟ ᱪᱮᱫ ᱚᱱᱟ ᱥᱟᱶᱛᱮ ᱯᱟᱲᱦᱟᱜ ᱨᱮᱭᱟᱜ ᱦᱚᱸ ᱠᱚᱦᱚᱸ ᱵᱚᱱ ᱵᱟᱲᱟᱭ ᱫᱟᱲᱮᱭᱟᱜ ᱠᱟᱱᱟ, ᱡᱮ ᱚᱱᱛᱮ ᱫᱚ ᱪᱮᱫ ᱪᱮᱫ ᱞᱮᱠᱟ ᱚᱞᱚᱜ ᱯᱟᱲᱦᱟᱜ ᱪᱟᱞᱟᱜ ᱠᱟᱱᱟ ᱤᱥ ᱠᱩᱞ ᱨᱮ ᱪᱮᱫ ᱪᱮᱫ ᱠᱚᱠᱚ ᱯᱟᱲᱟᱣ ᱵᱟᱲᱟᱭᱮᱫ ᱠᱚᱣᱟ ᱦᱮᱸ ᱵᱟᱝ᱾
ᱦᱚᱭ ᱦᱚᱭ ᱦᱚᱭ ᱦᱚᱭ᱾
ᱡᱟᱦᱟᱸ ᱢᱟᱫᱽᱫᱷᱚᱢ ᱛᱮ ᱫᱩᱨ ᱫᱩᱨᱟᱱᱛᱚ ᱨᱮᱱ ᱦᱚᱸ ᱨᱮᱱᱟᱜ ᱠᱷᱚᱵᱚᱨ ᱠᱚᱦᱚᱸ ᱵᱚᱱ ᱧᱟᱢᱫᱟ ᱥᱮ, ᱦᱟᱸᱰᱮ ᱱᱩᱠᱩ ᱡᱟᱦᱟᱸ, ᱥᱮᱫ ᱯᱮᱲᱟ ᱠᱩᱴᱩᱢ ᱠᱚ, ᱢᱮᱱᱟᱜ ᱠᱚ ᱛᱟᱠᱩ ᱨᱮᱦᱚᱸ ᱩᱱᱠᱩ ᱦᱚᱸ, ᱱᱤᱭᱟᱹ ᱠᱚᱞ ᱛᱟᱞᱟ ᱛᱮᱜᱮ ᱵᱚᱱ ᱵᱟᱰᱟᱭ ᱧᱟᱢᱫᱟ ᱥᱮ ᱵᱷᱟᱞᱮ ᱥᱮ, ᱢᱚᱡᱽ ᱜᱮ ᱢᱮᱱᱟᱜ ᱠᱚ᱾ ᱚᱱᱛᱮᱱᱟᱜ ᱤᱭᱟᱹ ᱦᱚᱸ
ᱦᱚᱭ ᱦᱤᱸᱥᱤᱫ ᱛᱮ ᱦᱚᱭ ᱦᱤᱸᱥᱤᱫ ᱠᱚ ᱦᱮᱸᱵᱟᱝ?
ᱦᱳᱭ ᱦᱳᱭ᱾
ᱮᱠᱫᱚᱢ ᱮᱠᱫᱚᱢ ᱚᱱᱟ ᱚᱱᱟ ᱥᱟᱶᱛᱮ ᱚᱱᱟ ᱥᱟᱶᱛᱮ ᱱᱚᱣᱟ ᱠᱚᱫᱚ ᱮᱠᱫᱚᱢ ᱜᱮ ᱯᱩᱨᱟᱹ ᱵᱷᱟᱜᱤᱜ ᱠᱟᱱᱟ ᱪᱮᱫᱟᱜ ᱥᱮ ᱟᱵᱚ ᱡᱮᱢᱚᱱ ᱮᱸ ᱡᱟᱦᱟᱸ ᱮᱸ ᱯᱚᱛᱚᱵ ᱠᱤᱨᱤᱧ ᱠᱚᱦᱚᱸ ᱵᱟᱝ ᱦᱩᱭᱩᱜ ᱠᱟᱱ ᱛᱟᱵᱚᱱᱟ ᱱᱤᱛᱚᱜ ᱫᱚ, ᱥᱟᱶᱛᱮ ᱯᱚᱨᱚᱵ ᱯᱚᱛᱚᱵ ᱚᱠᱟᱨᱮ ᱧᱟᱢᱚᱜᱼᱟ ᱵᱟᱝ ᱧᱟᱢᱚᱜᱼᱟ ᱚᱱᱟ, ᱯᱟᱸᱡᱟ ᱵᱟᱨᱟ ᱠᱚᱦᱚᱸ ᱩᱱᱟᱹᱜ ᱴᱟᱜ ᱫᱚ ᱵᱟᱝ ᱦᱩᱭᱩᱜ ᱠᱷᱟᱱ ᱪᱮᱫᱟᱜ ᱥᱮ ᱱᱚᱜᱼᱚᱭ ᱤᱱᱴᱟᱨᱱᱮᱴ ᱡᱮ ᱤᱱᱴᱟᱨᱱᱮᱴ ᱥᱮ ᱥᱳᱥᱟᱞ ᱱᱚᱜ-ᱚᱭ ᱡᱟᱦᱟᱸᱭ ᱠᱚ ᱟᱹᱠᱷᱨᱤᱧ ᱵᱟᱲᱟᱭ
ᱡᱟᱦᱟᱸ ᱫᱚ ᱱᱤᱛᱚᱜ ᱫᱚ ᱳᱣᱟᱴᱥᱟᱯ ᱦᱳᱭ ᱦᱳᱭ ᱦᱳᱭ, ᱵᱷᱟᱜᱮ ᱧᱚᱜ ᱟᱢᱟᱜ ᱨᱚ ᱨᱚ ᱨᱟᱲ ᱴᱟᱣ ᱠᱟᱹᱴᱤᱡ ᱤᱠᱚ ᱧᱚᱜᱚᱜ ᱠᱟᱱᱟ᱾
ᱜᱚᱝᱠᱮ ᱟᱵᱤᱱᱟᱜ ᱠᱟᱹᱴᱤᱡ ᱨᱚᱲ ᱠᱟᱹᱴᱤᱡ ᱠᱟᱴᱟ ᱠᱟᱴᱟ ᱟᱸᱡᱚᱢᱚᱜ ᱠᱟᱱ ᱛᱟᱵᱤᱱᱟ ᱤᱱᱴᱟᱨᱱᱮᱴ ᱯᱨᱚᱵᱞᱮᱢ ᱫᱟᱭ᱾
ᱚ ᱦᱮᱞᱳ ᱦᱮᱞᱳ ᱟᱸᱡᱚᱢᱚᱜ ᱠᱟᱱᱟ ᱛᱚ ᱢᱚᱪ ᱧᱚᱜᱼᱚ᱾
ᱦᱮᱞᱳ
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱟᱵᱤᱱ ᱵᱤᱱ ᱟᱸᱡᱚᱢ ᱮᱫᱟ?
ᱦᱚᱭ ᱦᱚᱭ ᱵᱷᱟᱞᱮ
ᱪᱮᱫ ᱵᱤᱱ ᱞᱟᱹᱭᱮᱫ ᱛᱟᱦᱮᱸᱦᱫ ᱢᱟ ᱞᱟᱹᱭᱵᱤᱱ ᱱᱤᱛᱚᱜ ᱱᱤᱛᱚᱜᱜ ᱫᱚ ᱡᱚᱢᱚᱜ ᱠᱟᱱᱟ᱾
ᱞᱟᱹᱭᱮᱫ ᱠᱟᱱ ᱛᱟᱦᱮᱱᱟ ᱡᱮ ᱡᱟᱦᱟᱸ ᱠᱚ ᱚᱱᱞᱟᱭᱤᱱ ᱛᱟᱞᱟ ᱛᱮ ᱠᱟᱹ ᱠᱟᱹ ᱠᱟᱹᱢᱤ ᱪᱟᱞᱟᱜ ᱾ ᱠᱟᱱ ᱡᱮ ᱤᱭᱟᱹ ᱟᱫᱷᱟᱨ ᱠᱟᱨᱰ ᱠᱚ ᱡᱩᱛ ᱵᱷᱳᱴᱟᱨ ᱠᱟᱨᱰ ᱠᱚ ᱡᱩᱛ ᱚᱱᱟ ᱠᱚ᱾ ᱢᱤᱰᱤᱭᱟ ᱨᱮᱱᱟᱜ ᱤᱭᱟᱹ ᱛᱟᱞᱟ ᱛᱮᱜᱮ ᱪᱟᱞᱟᱜ ᱠᱟᱱᱟ ᱥᱮ ᱡᱟᱹᱦᱟ ᱚᱞ᱾ ᱞᱟᱤᱱ ᱢᱮᱱᱟᱜ ᱛᱟ ᱯᱚᱨᱮ᱾
ᱮᱠᱫᱚᱢ ᱮᱠᱫᱚᱢ ᱮᱠᱫᱚᱢ ᱟᱵᱚ
ᱦᱮᱞᱳ ᱜᱚᱝᱠᱮ ᱦᱮᱞᱳ ᱨᱚᱲ ᱵᱟᱝ ᱟᱸᱡᱚᱜ ᱵᱟᱝ ᱟᱸᱡᱚᱢᱚᱜ ᱠᱟᱱ ᱛᱟᱵᱮᱱ᱾ ᱦᱮᱞᱳ ᱦᱮᱞᱳ ᱦᱮᱞᱳ ᱦᱮᱞᱳ ᱦᱮᱞᱳ ᱜᱚᱢᱠᱮ ᱦᱮᱞᱳ᱾ ᱦᱮᱞᱳ ᱦᱮᱞᱳ ᱵᱟᱹᱧ ᱟᱸᱡᱚᱢ ᱧᱟᱢᱮᱫ ᱛᱟᱵᱚᱱᱟ ᱜᱚᱝᱠᱮ᱾ ᱦᱮᱞᱳ ᱦᱮᱞᱳ ᱢᱟᱱ ᱜᱚᱢᱠᱮ ᱦᱮᱞᱳ ᱦᱮᱞᱳ᱾ ᱦᱮᱞᱳ ᱦᱮᱞᱳ ᱦᱮᱞᱳ ᱦᱮᱞᱳ᱾ ᱡᱟᱸᱦᱟ ᱛᱟᱞᱟᱛᱮ ᱟᱵᱚ ᱫᱚ ᱚᱱᱟ᱾ ᱤᱭᱟᱹ ᱦᱤᱱᱟᱜ ᱛᱟᱵᱚᱱ ᱢᱤᱰᱤᱭᱟ ᱢᱤᱰᱤᱭᱟ ᱛᱟᱞᱟᱛᱮ ᱵᱷᱟᱜᱮ ᱵᱷᱟᱜᱮ ᱠᱟᱹᱢᱤ ᱠᱚ ᱦᱚᱸ᱾ ᱯᱟᱨᱚᱢᱚᱜ ᱠᱟᱱᱟ ᱡᱟᱸᱦᱟ ᱫᱚᱠᱚ ᱢᱮᱛᱟᱜ ᱠᱟᱱ ᱚᱱᱞᱟᱭᱤᱱ ᱛᱟᱞᱟᱛᱮ ᱦᱚᱸ᱾ ᱱᱟᱯᱟᱭ ᱱᱟᱯᱟᱭ ᱠᱚ ᱠᱚᱦᱚᱸ ᱡᱩᱛ ᱚᱱᱞᱟᱭᱤᱱ ᱛᱟᱞᱟ ᱛᱮᱜᱮ ᱢᱤᱰᱤᱭᱟ ᱨᱮᱱᱟᱜ ᱡᱟᱸᱦᱟ᱾ ᱢᱤᱰᱤᱭᱟ ᱫᱚ ᱠᱟᱱᱟ ᱢᱤᱫᱴᱮ᱾ ᱟᱵᱩ ᱫᱤᱥᱚᱢ ᱨᱮᱱᱟᱜ ᱡᱟᱸᱦᱟ ᱮᱴᱠᱮ᱾ ᱴᱚᱬᱮ ᱠᱚ ᱡᱟᱦᱟᱸ ᱫᱚ ᱮᱴᱠᱮᱴᱚᱬᱮ ᱦᱚᱴᱟᱛ᱾ ᱚᱱᱟ ᱯᱚᱭᱥᱟ ᱠᱟᱛᱮᱜ ᱮ᱾ ᱱᱤᱭᱩᱪ ᱨᱮ ᱪᱟᱞᱟᱣᱟ ᱡᱟᱸᱦᱟ ᱫᱚ ᱟᱵᱚ᱾ ᱱᱤᱭᱩᱪ ᱠᱚ ᱛᱟᱞᱟ ᱛᱮᱜᱮ ᱵᱚᱱ ᱵᱟᱰᱟᱭ ᱧᱟᱢ ᱮᱫᱟ ᱱᱮᱰᱮᱱᱟᱜ᱾ ᱥᱮ ᱦᱟᱸᱰᱮᱱᱟᱜ ᱱᱤᱝᱠᱟ ᱱᱤᱝᱠᱟ᱾ ᱟᱵᱚᱦᱟᱣᱟ ᱥᱮ᱾ ᱱᱤᱭᱩᱪ ᱠᱚ ᱪᱟᱞᱟᱣ ᱫᱷᱚᱨᱚᱱᱮ ᱦᱟᱸᱰᱮᱱᱟᱜ ᱠᱷᱮᱞ ᱦᱩᱭᱩᱜ ᱠᱟᱱᱟ᱾ ᱢᱤᱰᱤᱭᱟ ᱠᱩ ᱛᱟᱞᱟ ᱛᱮᱜᱮ ᱠᱷᱮᱞ ᱠᱚ᱾ ᱟᱨ ᱮᱱᱮᱢ ᱥᱮᱨᱮᱧ ᱡᱟᱦᱟᱸ ᱵᱷᱤᱰᱭᱳ ᱠᱚ ᱵᱮᱱᱟᱣ ᱠᱚ ᱠᱟᱱᱟ ᱚᱱᱟ ᱦᱚ ᱛᱟᱞᱟ ᱛᱮᱜᱮ ᱵᱟᱰᱟᱭ ᱧᱟᱢᱚᱜ ᱠᱟᱱ ᱛᱟᱵᱚᱱᱟ ᱡᱟᱦᱟᱸ ᱫᱚ ᱟᱵᱚᱣᱟᱜ ᱢᱤᱰᱤᱭᱟ ᱨᱮᱱᱟᱜ ᱢᱤᱰᱤᱭᱟ ᱠᱚ ᱛᱟᱞᱟ ᱛᱮᱜᱮ ᱱᱤᱭᱟᱹ ᱠᱚᱫᱚ ᱥᱚᱢᱵᱷᱚᱵᱚᱱᱟ᱾ ᱦᱳᱳ ᱟᱠᱟᱱᱟ᱾ ᱟᱨ ᱱᱚᱣᱟ ᱦᱚ, ᱢᱤᱰᱤᱭᱟ ᱨᱮᱱᱟᱜ ᱠᱷᱟᱱ ᱢᱤᱰᱤᱭᱟ ᱪᱟᱞᱟ ᱟᱭᱢᱟ ᱠᱤᱪᱷᱩ ᱟᱨᱦᱚ ᱢᱮᱱᱟᱜ ᱟᱠᱟᱫᱟ ᱡᱟᱦᱟᱸ ᱫᱚ ᱡᱮᱢᱚᱱᱤᱧ ᱞᱟᱹᱭ ᱠᱮᱫ ᱞᱮᱠᱟ ᱨᱮ᱾ ᱛᱟᱦᱮᱱᱟ ᱡᱟᱦᱟᱸ ᱫᱚ ᱠᱷᱚᱵᱚᱨ ᱠᱚ ᱥᱮ ᱚᱱᱮ ᱡᱟᱭ ᱡᱟᱦᱟᱱᱟᱜ ᱚᱜ ᱚᱞ